ᱦᱳᱭ ᱟᱸᱡᱚᱢᱚᱜ ᱠᱟᱱᱟ᱾
ᱦᱩᱸ ᱦᱮᱸ ᱪᱤᱠᱟᱹ ᱵᱟᱲᱟ ᱦᱩᱭᱩᱜ ᱠᱟᱱᱟ᱾
ᱱᱚᱜ ᱚᱭ ᱛᱚ ᱡᱚᱢ ᱵᱟᱲᱟ ᱠᱟᱛᱮᱫ ᱜᱤᱛᱤᱡ ᱡᱤᱨᱟᱹ ᱦᱩᱭ ᱠᱟᱱᱟ ᱦᱟᱸᱜ᱾
ᱟᱢ ᱜᱮ ᱪᱮᱫ ᱮᱢ ᱪᱤᱠᱟᱹᱭᱮᱜᱼᱟ?
ᱦᱮᱸ ᱤᱧ ᱦᱚᱸ ᱚᱱᱠᱟ ᱜᱮ ᱡᱚᱢ ᱵᱟᱲᱟ ᱦᱩᱭ ᱟᱠᱟᱱᱟ ᱢᱮ ᱡᱤᱨᱟᱹᱣ ᱵᱟᱲᱟ ᱦᱩᱭ
ᱠᱮᱫᱚᱜ ᱛᱟᱦᱚᱞᱮ ᱟᱹᱣᱨᱤ ᱦᱩᱭᱩᱜᱼᱟ?
ᱦᱮᱸ ᱠᱤᱫᱩᱹᱵ ᱠᱚ ᱦᱳᱭ ᱥᱟᱹᱛ ᱠᱟᱱᱟ ᱾
ᱟᱪᱪᱷᱟ ᱟᱪᱪᱷᱟ, ᱛᱟᱦᱚᱞᱮ ᱚᱲᱟᱜ ᱠᱚᱨᱮ ᱫᱚ ᱡᱚᱛᱚ ᱦᱚᱲ ᱜᱮ ᱱᱟᱯᱟᱭ ᱜᱮ?
ᱦᱮᱸ ᱚᱲᱟᱜ ᱠᱚᱨᱮ ᱫᱚ ᱥᱟᱱᱟᱢ ᱠᱚ ᱜᱮ
ᱟᱨ ᱦᱤᱞᱤ ᱪᱮᱫ ᱞᱮᱠᱟ ᱢᱮᱱᱟᱭ ᱟᱫᱮᱭᱟ?
ᱦᱮᱸᱮᱸᱻ ᱦᱤᱞᱤ ᱠᱚᱸᱦᱚ ᱱᱟᱯᱟᱭ ᱜᱮ ᱾
ᱟᱪᱪᱷᱟ ᱟᱪᱪᱷᱟ ᱾ ᱫᱤᱭᱮ ᱯᱚᱨ ᱛᱟᱦᱚᱞᱮ ᱟᱢ ᱱᱟᱯᱟᱭ ᱢᱮᱱᱟᱜ ᱢᱮᱭᱟ ᱛᱚ?
ᱦᱮᱸ ᱦᱮᱸ ᱾
ᱦᱳᱭ ᱦᱳᱭ ᱾
ᱟᱢ ᱫᱚ ᱚᱠᱟ ᱞᱮᱠᱟ?
ᱤᱧ ᱦᱚ ᱦᱟᱸᱜ ᱱᱟᱯᱟᱭ ᱜᱮ ᱢᱤᱱᱟᱹᱧ ᱠᱟᱹᱫᱤᱧᱟ ᱦᱟᱸᱜ ᱾
ᱚ
ᱟᱫᱚᱧ ᱢᱮᱱᱮᱫ ᱛᱟᱦᱮᱱᱟ ᱡᱮ ᱫᱟᱬᱟ ᱠᱚ ᱵᱟᱢ ᱤᱫᱤ ᱠᱟᱫᱤᱧᱟ ᱟᱹᱰᱤ ᱫᱤᱱ ᱫᱷᱚᱨᱮ ᱾
ᱦᱮᱸ ᱫᱟᱬᱟ ᱠᱚ ᱚᱱᱠᱟ ᱢᱟ ᱵᱟᱝ ᱪᱟᱞᱟᱣ ᱵᱟᱲᱟᱭ ᱠᱟᱱᱟ ᱛᱚ ᱟᱨᱠᱤ ᱾ ᱟᱯᱮ ᱥᱮᱱ ᱢᱟ ᱾
ᱟᱞᱮ ᱥᱮᱫ ᱦᱚᱸᱛᱚ ᱵᱟᱢ ᱥᱮᱴᱮᱨ ᱟᱠᱟᱱᱟ ᱫᱟᱬᱟ ᱠᱚᱦᱚᱸ ᱾
ᱦᱮᱸ ᱡᱟ ᱦᱳᱠ ᱪᱟᱞᱟᱣ ᱞᱮᱱᱠᱷᱟᱱ ᱚᱵᱚᱥᱥᱳ ᱠᱷᱚᱵᱚᱨ ᱦᱩᱭᱩᱜᱼᱟ ᱾
ᱦᱳᱭ ᱟᱫᱚ ᱢᱚᱱᱮ ᱦᱩᱭᱩᱜ ᱠᱟᱱ ᱡᱟᱹᱱᱤᱡ ᱠᱷᱟᱡ ᱫᱚ ᱦᱤᱲᱤᱧ ᱦᱤᱲᱤᱧ ᱛᱮ ᱫᱤᱥᱟᱹᱧ ᱠᱟᱱᱟᱢ ᱾
ᱦᱩᱸ ᱟᱫᱚ ᱚᱱᱠᱟ ᱵᱮᱥᱛᱚ ᱨᱮ ᱛᱟᱦᱮᱸ ᱦᱩᱭ ᱞᱮᱱ ᱛᱟᱦᱮᱸᱫ ᱛᱚ ᱤᱧᱟᱜ ᱦᱚ ᱵᱤᱱᱤᱰ ᱠᱚ ᱪᱟᱞᱟᱜ ᱠᱟᱱᱟ ᱛᱚ ᱾
ᱦᱮᱸ ᱟᱫᱚ ᱤᱧᱫᱩᱧ ᱢᱚᱱᱮᱭᱮᱫ-ᱟ ᱡᱟᱹᱱᱤᱡ ᱠᱷᱟᱡ ᱫᱚ ᱵᱟᱹᱦᱩ ᱢᱮᱱᱟᱭᱛᱮ ᱡᱟᱹᱱᱤᱡ ᱠᱷᱟᱡ ᱫᱚ ᱚᱠᱛᱚ ᱠᱚ ᱵᱟᱢ ᱮᱢ ᱫᱟᱲᱮᱣᱟᱹᱧ ᱠᱟᱱᱟ ᱾
ᱵᱟ ᱵᱟᱝ ᱚᱱᱠᱟ ᱵᱮᱯᱟᱨ ᱫᱚ ᱵᱟᱝ ᱠᱟᱱᱟ ᱾
ᱟᱪᱪᱷᱟ ᱟᱪᱪᱷᱟ ᱦᱳᱭ ᱦᱳᱭ ᱚᱱᱟ ᱪᱟᱯ ᱫᱚ ᱛᱟᱦᱮᱱ ᱜᱮᱭᱟ ᱥᱮ ᱾
ᱛᱟᱦᱞᱮ ᱫᱟᱬᱟ ᱫᱚ ᱚᱠᱟ ᱨᱮᱞᱟᱝ ᱪᱟᱞᱟᱜᱼᱟ?
ᱦᱮᱸ ᱫᱟᱬᱟ ᱫᱚ ᱦᱚᱜ-ᱚᱭ ᱛᱳ ᱡᱟᱦᱳᱠ ᱾ ᱥᱩᱨ ᱠᱚᱨᱮ ᱢᱟ ᱢᱮᱱᱟᱜ ᱜᱮᱭᱟ ᱚᱱᱠᱟ ᱡᱟᱭᱜᱟ ᱠᱚ ᱾ ᱟᱨ ᱱᱤᱭᱟᱹ ᱚᱠᱛᱚ ᱢᱟ ᱪᱮᱫ ᱯᱚᱨᱚᱵᱽ ᱦᱚᱸ ᱵᱟᱝ ᱦᱩᱭᱩᱜ ᱠᱟᱱᱟ ᱡᱮ ᱪᱟᱞᱟᱣ ᱦᱩᱭᱩᱜ-ᱟ ᱯᱚᱨᱚᱵᱽ ᱧᱮ ᱧᱮᱞ ᱥᱮ ᱯᱟᱛᱟ ᱧᱮᱞ ᱾ ᱡᱟᱭᱦᱳᱠ ᱟᱫᱚ ᱫᱟᱬᱟ ᱵᱟᱲᱟᱟ ᱞᱮᱠᱟ ᱛᱮᱫᱚ ᱡᱟᱭ ᱦᱳᱠ ᱥᱩᱨ ᱥᱩᱯᱩᱨ ᱨᱮ ᱡᱟᱦᱟᱸ ᱧᱮᱞ ᱡᱚᱝᱟᱱ ᱡᱟᱭᱜᱟ ᱠᱚ ᱢᱮᱱᱟᱜᱼᱟ ᱚᱱᱟ ᱠᱚᱜᱮ ᱪᱟᱞᱟᱣ ᱦᱩᱭᱩᱜ
ᱦᱳᱭ ᱢᱮᱱᱫᱟᱹᱧ ᱵᱤᱦᱟᱨᱤᱱᱟᱛᱷ ᱮᱢ ᱧᱮᱞ ᱠᱟᱜᱼᱟ, ᱵᱤᱦᱟᱨᱤᱱᱟᱛᱷ ᱵᱩᱨᱩ?
ᱮᱸᱻ ᱵᱤᱦᱟᱨᱤ ᱵᱩᱨᱩ ᱫᱚ ᱦᱟᱸᱜ ᱟᱸᱡᱚᱢ ᱫᱩᱧ ᱟᱸᱡᱚᱢ ᱟᱠᱟᱜ-ᱟ ᱪᱟᱞᱟᱣ ᱫᱚ ᱵᱟᱝ ᱪᱟᱞᱟᱣ ᱦᱩᱭ ᱠᱟᱱᱟ ᱾ ᱟᱨ ᱢᱟᱱᱮ ᱚᱠᱟ ᱡᱟᱭᱜᱟ ᱨᱮ ᱯᱟᱲᱟᱜ ᱠᱟᱱᱟ ᱦᱟᱸᱜ ᱚᱱᱟᱦᱚᱸ ᱴᱷᱤᱠ ᱢᱚᱛᱚ ᱵᱟᱹᱧ ᱵᱟᱲᱟᱭᱟ ᱦᱟᱸᱜ ᱾
ᱚᱱᱟ ᱫᱚ ᱥᱟᱞᱛᱚᱲᱟ ᱯᱟᱥᱮ ᱨᱮᱠᱮ ᱵᱤᱦᱟᱨᱤᱱᱟᱛᱷ ᱫᱚ ᱾ ᱚᱱᱟ ᱫᱚ ᱵᱟᱸᱠᱩᱲᱟ ᱡᱮᱞᱟ ᱨᱮᱜᱮ ᱢᱮᱱᱟᱜ ᱠᱟᱜᱼᱟ ᱾
ᱦᱩᱸ ᱾
ᱛᱚ ᱚᱸᱰᱮ ᱢᱤᱫ ᱫᱷᱟᱣ ᱤᱧ ᱥᱮᱱ ᱞᱮᱱᱟ ᱤᱧ ᱦᱟᱸᱜ ᱾
ᱦᱩᱸ ᱾
ᱢᱟᱱᱮ ᱜᱟᱛᱮ ᱟᱛᱮᱜ ᱜᱮ ᱟᱫᱚ ᱵᱩᱨᱩ ᱦᱚᱧ ᱫᱮᱡ ᱞᱮᱱᱟ, ᱮᱸ ᱵᱩᱨᱩ ᱠᱚᱨᱮ ᱦᱚᱸ ᱛᱚ ᱟᱹᱰᱤ ᱜᱟᱱ ᱡᱤᱵᱽᱡᱤᱭᱟᱹᱞᱤ ᱠᱚ ᱢᱮᱱᱟᱜ ᱠᱚᱣᱟ, ᱚᱱᱠᱟᱜ ᱜᱮ ᱵᱤᱨ ᱥᱩᱠᱨᱤ ᱜᱟᱱᱤᱧ ᱧᱮᱞ ᱧᱮᱞ ᱧᱟᱢ ᱞᱮᱫ ᱠᱚᱣᱟ ᱦᱟᱸᱜ ᱚᱸᱰᱮ ᱫᱚ
ᱟᱨᱮ ᱫᱤᱭᱮ ᱠᱷᱟᱡ ᱫᱚ ᱚᱱᱟ ᱫᱷᱟᱨᱮ ᱯᱟᱥᱮ ᱡᱟᱦᱟᱸ ᱦᱚᱲ ᱟᱛᱳ ᱠᱚ ᱢᱮᱱᱟᱜ ᱟᱠᱟᱫ ᱚᱸᱰᱮ ᱦᱚᱸ ᱩᱱᱠᱩ ᱠᱚᱠᱚ ᱞᱟᱹᱭᱟ ᱡᱮ ᱵᱟᱝᱢᱟ ᱚᱸᱰᱮ ᱫᱚ ᱟᱹᱰᱤ ᱡᱟᱹᱥᱛᱤ ᱵᱤᱨ ᱥᱩᱠᱨᱤ ᱢᱮᱱᱟᱜ ᱟᱠᱟᱫ ᱠᱚᱣᱟ ᱡᱚᱠᱷᱚᱱ ᱟᱞᱮ ᱦᱩᱲᱩ ᱠᱚᱞᱮ ᱪᱟᱥ ᱵᱟᱥᱟ ᱛᱚᱠᱷᱚᱱ ᱩᱱᱠᱩ ᱚᱸᱰᱮ᱾ ᱟᱹᱰᱤ ᱡᱟᱹᱥᱛᱤ ᱠᱚ ᱠᱷᱩᱛᱤ ᱜᱮ ᱛᱟᱞᱮᱭᱟ ᱚᱱᱠᱟ ᱚᱱᱠᱟ ᱠᱚ ᱞᱟᱹᱭᱟ᱾ ᱦᱳᱭ ᱟᱫᱚ ᱵᱤᱥᱮᱥ ᱠᱟᱭᱛᱮ ᱚᱸᱰᱮ ᱫᱚ ᱧᱩᱛᱩᱢᱟᱱᱟᱜ ᱢᱚᱱᱫᱤᱨ ᱠᱚ ᱠᱷᱟᱹᱛᱤᱨ᱾ ᱵᱚᱸᱜᱟᱼᱵᱩᱨᱩ ᱟᱹᱰᱤ ᱡᱟᱹᱥᱛᱤ ᱟᱰᱤ ᱰᱷᱮᱨ ᱢᱮᱱᱟᱜ ᱠᱟᱜ ᱠᱚᱣᱟ ᱦᱟᱸᱜ᱾ ᱢᱚᱱᱫᱤᱨ ᱠᱚᱦᱚᱸ ᱟᱹᱰᱤ ᱥᱮᱬᱟ ᱥᱮᱬᱟ ᱢᱮᱱᱟᱜ ᱟᱠᱟᱜᱼᱟ᱾
ᱦᱩᱸ
ᱟᱨ ᱚᱱᱟ ᱥᱟᱶᱛᱮᱼᱼ ᱚᱸᱰᱮ ᱦᱚᱸ ᱫᱟᱜ ᱡᱷᱟᱨᱱᱟ ᱢᱮᱱᱟᱜ ᱟᱠᱟᱜᱼᱟ ᱦᱟᱸᱜ ᱚᱸᱰᱮ ᱦᱚᱸᱠᱚᱼᱼ ᱚᱸᱰᱮ ᱦᱚᱸ ᱢᱟᱱᱮ ᱧᱮᱞ ᱫᱚᱧ ᱧᱮᱞ ᱠᱮᱜᱼᱟ᱾ ᱱᱚᱜᱚᱭ ᱥᱚᱵ ᱥᱚᱢᱚᱭ ᱜᱮ ᱫᱟᱜ ᱫᱟᱜ ᱩᱰᱩᱠᱚᱜ ᱛᱟᱦᱮᱱᱟ ᱢᱟᱱᱮ ᱨᱮᱭᱟᱲ ᱫᱟᱜ ᱪᱮᱛᱟᱱ ᱟᱰᱤ ᱢᱚᱡᱽ ᱧᱩᱨ ᱨᱮᱦᱚᱸ ᱢᱟᱱᱮ ᱦᱚᱲᱢᱚ ᱠᱚ ᱡᱤᱭᱟᱹᱲ ᱩᱛᱟᱹᱨᱚᱜᱼᱟ᱾
ᱦᱮᱸ ᱟᱫᱚ ᱚᱱᱟ ᱫᱚ ᱢᱟᱱᱮ ᱫᱟᱨᱦᱟ ᱞᱮᱠᱟ ᱥᱮ ᱡᱷᱟᱨᱱᱟ ᱞᱮᱠᱟ?
ᱡᱷᱟᱨᱱᱟ ᱞᱮᱠᱟ ᱦᱮ ᱢᱟᱱᱮ ᱵᱮᱥᱤ ᱫᱚ ᱵᱟᱝ ᱩᱰᱩᱠᱚᱜᱼᱟ ᱢᱚᱴᱟᱢᱩᱴᱤ ᱫᱟᱜ ᱵᱚᱛᱚᱞ ᱠᱚᱫᱚ ᱯᱮᱨᱮᱡᱚᱜᱼᱟ ᱦᱟᱸᱜ᱾ ᱢᱟᱱᱮ ᱢᱤᱫ ᱞᱮᱛᱟᱲ ᱜᱮ ᱩᱰᱩᱠᱚᱜ ᱛᱟᱦᱮᱱᱟ ᱠᱚᱢ ᱠᱚᱢ ᱠᱚᱢ ᱠᱚᱢ ᱛᱮ᱾ ᱟᱫᱚ ᱫᱟᱦᱨᱟ ᱫᱚ ᱵᱟᱝ ᱠᱟᱱᱟ ᱚᱸᱰᱮ ᱫᱚ ᱞᱟᱛᱟᱨ ᱨᱮ ᱞᱤᱸᱡᱤ ᱟᱸ ᱜᱷᱚᱱ ᱼᱼ ᱜᱚᱱ ᱱᱟ ᱦᱟᱸᱜ ᱟᱫᱚ ᱚᱠᱟᱥᱮᱫ ᱪᱚ ᱞᱤᱸᱡᱤ ᱟᱬᱜᱚᱱᱟ ᱢᱟᱱᱮ ᱟᱫᱚᱜᱼᱟ ᱦᱟᱸᱜ ᱚᱱᱟᱫᱚ ᱚᱱᱟ ᱫᱟᱜ ᱫᱚ ᱦᱟᱸᱜ ᱵᱟᱠᱷᱟᱡ ᱫᱚ ᱩᱱᱫᱤᱱ ᱠᱷᱚᱡ ᱦᱳᱭ
ᱚᱱᱟ ᱨᱮᱱᱟᱜ ᱢᱚᱦᱚᱱᱟ ᱫᱚ ᱵᱟᱝ ᱧᱮᱞ ᱦᱩᱭ ᱠᱟᱱᱛᱮ?
ᱵᱟᱝ ᱵᱟᱝ ᱚᱱᱟ ᱫᱚ ᱚᱱᱟ ᱫᱚ ᱵᱟᱝ ᱧᱮᱞ ᱦᱩᱭ ᱠᱟᱱᱟ ᱢᱟᱱᱮ... ᱵᱩᱨᱩ ᱵᱩᱨᱩ ᱢᱟᱱᱮ ᱪᱮᱛᱟᱱ ᱱᱟᱥᱮᱱᱟᱜ ᱪᱮᱛᱟᱱ ᱧᱚᱜ ᱚᱸᱰᱮ ᱠᱷᱚᱡ ᱡᱷᱟᱨᱱᱟ ᱫᱤ ᱯᱚᱨ ᱚᱱᱟ ᱚᱱᱠᱟ ᱜᱮ ᱞᱤᱸᱜᱤ ᱟᱬᱜᱚᱱᱟ ᱞᱤᱸᱜᱤ ᱟᱬᱜᱚᱱᱟ ᱟᱫᱚ ᱚᱱᱠᱟᱜᱮ ᱫᱷᱤᱨᱤ ᱫᱷᱤᱨᱤ ᱞᱟᱛᱟᱨ ᱨᱮᱹᱹᱹ ᱵᱚᱞᱚᱱᱟ ᱦᱟᱜ ᱚᱱᱟᱫᱚ ᱟᱫᱚ ᱚᱱᱟ ᱞᱟᱛᱟᱨ ᱠᱷᱚᱡ ᱫᱚ ᱵᱟᱝ ᱧᱮᱞ ᱧᱟᱢᱹᱹ ᱞᱟᱛᱟᱨ ᱦᱚᱸ ᱵᱟᱝ ᱟᱬᱜᱳ ᱟᱠᱟᱱᱟ ᱟᱫᱚ ᱠᱩ ᱞᱟᱹᱭ ᱫᱟ ᱚᱠᱟ ᱥᱮᱫ ᱵᱩᱨᱩ ᱞᱟᱛᱟᱨ ᱥᱮᱫ ᱜᱮᱱᱟᱜ ᱫᱚ ᱵᱚᱞᱚ ᱱᱟᱦᱟᱜ ᱠᱚ ᱞᱟᱹᱭᱟ᱾
ᱟᱪᱷᱟ ᱟᱪᱷᱟ ᱢᱟᱱᱮ ᱮᱛᱚᱦᱚᱵ ᱮᱱᱟ ᱚᱠᱟ ᱠᱷᱚᱱ ᱢᱩᱪᱟᱹᱫ ᱮᱱᱟ ᱚᱠᱟ ᱠᱷᱚᱱ ᱪᱮᱫ ᱜᱮ ᱵᱟᱝ ᱵᱩᱡᱷᱟᱹᱜᱼᱟ ᱵᱟᱜ?
ᱵᱟᱝ ᱵᱟᱝ ᱟᱫᱚ ᱚᱱᱮ ᱡᱮ ᱦᱟᱦᱲᱟᱜ ᱜᱮᱢ ᱟᱹᱭᱠᱟᱹᱣᱟ ᱪᱮ ᱢᱤ ᱢᱤᱫ ᱞᱮᱛᱟᱲ ᱜᱮ ᱫᱟᱜ ᱚᱰᱩᱠᱚᱜ ᱠᱟᱱ᱾ ᱟᱨ ᱫᱟᱜ ᱦᱚᱸ ᱵᱟᱝ ᱪᱟᱵᱟ ᱨᱮᱱᱟᱜ ᱧᱩᱛᱩᱢ ᱫᱚ ᱵᱟᱹᱱᱩᱜ ᱠᱟᱜᱼᱟ ᱦᱟᱸᱜ᱾ ᱢᱟᱱᱮ ᱠᱤᱪᱷᱩ ᱠᱤᱪᱷᱩ ᱦᱚᱲ ᱫᱚ ᱚᱸᱰᱮ ᱜᱮᱠᱚ ᱯᱟᱭᱨᱟ... ᱯᱟᱭᱨᱟᱜ ᱛᱟᱦᱮᱱᱟ ᱥᱮᱠᱚ ᱛᱩᱯᱩᱱ ᱛᱟᱦᱮᱱᱟᱠᱚ ᱦᱟᱸᱜ᱾
ᱦᱮᱸ
ᱦᱳᱭ ᱦᱳᱭ ᱦᱳᱭ ᱟᱨ ᱛᱟᱦᱞᱮ ᱟᱢᱜᱮ ᱚᱠᱟ ᱠᱚᱨᱮ ᱵᱩᱨᱩ ᱠᱚᱢ ᱫᱟᱸᱬᱟᱣ ᱠᱟᱜᱼᱟ?
ᱦ ᱡᱟᱭᱦᱳᱠ ᱱᱚᱝᱠᱟ ᱫᱚ ᱦᱟᱸᱜ ᱵᱟᱝ ᱨᱚᱲ ᱵᱟᱲᱟ ᱦᱩᱭᱩᱜ ᱠᱟᱱᱟ ᱱᱚᱝᱠᱟ ᱠᱚᱭ... ᱧᱩᱛᱩᱢᱟᱱ ᱵᱩᱨᱩ ᱠᱚᱜᱮ ᱫᱟᱸᱬᱟ ᱵᱟᱲᱟ ᱦᱩᱭ ᱠᱟᱱᱟ᱾ ᱦᱮᱸ ᱚᱱᱟ ᱢᱩᱫᱽᱨᱮ ᱡᱟᱦᱟᱸᱢ ᱞᱟᱹᱭ ᱫᱟᱲᱮᱜᱼᱟ? ᱛᱮ ᱥᱩᱥᱩᱱᱤ ᱵᱩᱨᱩ ᱚᱱᱟ ᱫᱚ ᱵᱷᱟᱹᱜᱤ ᱴᱟᱜ ᱜᱮ ᱫᱟᱸᱬᱟ ᱦᱩᱭ ᱟᱠᱟᱱᱟ᱾ ᱛᱟᱯᱚᱨᱮ ᱦᱟᱱᱛᱮ ᱟᱡᱚᱫᱤᱭᱟᱹ ᱵᱩᱨᱩ ᱟᱡᱚᱫᱤᱭᱟᱹ ᱵᱩᱨᱩ ᱫᱚ ᱪᱮᱜ ᱮᱢ ᱞᱟᱹᱭᱟ.. ᱢᱤᱫ ᱡᱮᱠᱷᱟ ᱜᱤᱧ ᱪᱟᱞᱟᱣ ᱟᱠᱟᱱ ᱛᱟᱦᱮᱸᱫ ᱚᱱᱟ ᱯᱚᱨᱮ ᱦᱚᱸ ᱚᱱᱠᱟᱱ ᱥᱚᱢᱚᱭ ᱦᱚᱸ ᱵᱟᱝ ᱧᱟᱢ ᱵᱟᱲᱟ ᱦᱩᱭ ᱠᱟᱱᱟ᱾
ᱦᱳᱭ ᱟᱫᱚ ᱚᱱᱮ ᱚᱱᱟ ᱥᱩᱥᱱᱤ ᱵᱩᱨᱩᱢ ᱧᱮᱞ ᱠᱮᱜᱼᱟ ᱚᱱᱟᱫᱚ ᱪᱮᱫ ᱠᱚᱢ ᱧᱮᱞ ᱠᱟᱜᱼᱟ ᱦᱚᱸᱜ?
ᱦᱮᱸ ᱥᱩᱥᱱᱤ ᱵᱩᱨᱩ ᱡᱟ ᱦᱳᱠ ᱚᱱᱟᱢᱟ ᱡᱟᱦᱟᱸᱧ ᱞᱟᱹᱭᱟ ᱢᱟᱱᱮ ᱥᱟᱶᱛᱟ ᱞᱟᱜ ᱥᱟᱶᱛᱟ ᱠᱷᱮᱨᱣᱟᱞ ᱠᱚ ᱞᱮᱠᱟᱛᱮ ᱢᱤᱫᱴᱟᱝ ᱵᱚᱸᱜᱟ ᱛᱷᱟᱱ ᱢᱮᱱᱟᱜᱼᱟ ᱦᱟᱸᱜ ᱚᱱᱟ ᱨᱮᱱᱟᱜ ᱠᱟᱦᱱᱤ ᱥᱮ ᱱᱟᱜᱟᱢ ᱫᱚ ᱦᱟᱸᱜ ᱩᱱᱟᱹᱜ ᱴᱟᱜ ᱵᱟᱹᱧ ᱵᱟᱲᱟᱭᱟ ᱦᱟᱸᱜ ᱡᱟᱦᱟᱸ ᱠᱚ ᱚᱸᱰᱮ ᱚᱱᱠᱟ ᱯᱩᱡᱟᱹ ᱵᱟᱲᱟ ᱦᱩᱭᱩᱜ ᱜᱮᱭᱟ ᱯᱩᱛᱤ ᱢᱟᱱᱮ ᱥᱤᱸᱜᱮ ᱢᱟᱦᱟ᱾ ᱚᱸᱬᱮ ᱯᱩᱡᱟᱹ ᱠᱚ ᱦᱩᱭᱩᱜ ᱜᱮᱭᱟ ᱦᱟᱸᱜ ᱛᱚ ᱚᱸᱰᱮ ᱫᱚ ᱢᱟᱱᱮ ᱚᱠᱚᱭ ᱠᱚ ᱵᱚᱸᱜᱟᱭ ᱠᱟᱱᱟ ᱠᱚ ᱚᱱᱟ ᱠᱚᱫᱚ ᱩᱱᱟᱹᱜ ᱴᱟᱜ ᱦᱟᱸᱜ ᱵᱟᱹᱧ ᱵᱟᱲᱟᱭᱟ ᱟᱨᱠᱤ᱾ ᱛᱟᱨᱯᱚᱨᱮ ᱢᱚᱱᱫᱤᱨ ᱦᱚᱸ ᱚᱱᱠᱟ ᱥᱤᱵ ᱢᱚᱱᱫᱤᱨ ᱵᱮᱱᱟᱣ ᱠᱟᱛᱮ ᱯᱚᱨᱤᱪᱤᱛ ᱦᱟᱸᱰᱮ ᱨᱟᱢ ᱢᱚᱱᱫᱤᱨ ᱛᱟᱯᱮ ᱥᱩᱥᱩᱱᱤ ᱵᱩᱨᱩ ᱠᱷᱚᱱ ᱢᱟᱱᱮ ᱪᱮᱛᱟᱱ ᱠᱷᱚᱱ ᱧᱮᱞ ᱡᱚᱝ ᱞᱮᱠᱷᱟᱱ ᱟᱹᱰᱤ ᱪᱮᱦᱨᱟ ᱢᱟᱱᱮ ᱡᱟᱭᱜᱟ ᱠᱚ ᱧᱮᱞᱚᱜᱼᱟ᱾ ᱛᱚᱠᱤᱥ ᱡᱟᱦᱟᱸ ᱞᱟᱹᱭ ᱜᱟᱱᱚᱜᱼᱟ ᱟᱨ ᱥᱩᱥᱩᱱᱤ ᱨᱮᱦᱚᱸ ᱢᱤᱫᱴᱮᱱ ᱚᱱᱠᱟ ᱫᱟᱜ ᱫᱟᱨᱦᱟ ᱢᱮᱱᱟᱜᱼᱟ ᱫᱟᱜ ᱢᱤᱫ ᱞᱮᱛᱟᱲ ᱜᱮ ᱞᱸᱤᱡᱤ ᱟᱠᱟᱭ ᱜᱮ ᱛᱟᱦᱮᱱᱟ
ᱟᱪᱷᱟ ᱟᱪᱷᱟ
ᱚᱱᱠᱟ ᱠᱤᱪᱷᱩ ᱛᱟᱯᱮ ᱮᱛᱚᱦᱚᱵ ᱢᱟᱱᱮ ᱥᱩᱥᱱᱤ ᱵᱩᱨᱩ ᱨᱟᱠᱟᱵ ᱞᱟᱦᱟ ᱡᱟᱦᱟᱸ ᱫᱚᱠᱟᱱ ᱠᱚ ᱢᱮᱱᱟ ᱚᱸᱰᱮ᱾ ᱟᱡᱛᱮ ᱯᱟᱨᱤ ᱠᱚ ᱫᱩᱲᱩᱵ ᱟᱠᱟᱱᱟ ᱠᱚ ᱱᱤᱡᱮ ᱢᱟᱱᱮ ᱛᱤ ᱛᱮ ᱛᱮᱭᱟᱨ ᱱᱤᱡᱤ ᱛᱮ ᱯᱮᱭᱟᱨ ᱫᱩᱨᱤᱯ ᱠᱚ ᱠᱤᱨᱤᱧ ᱟᱹᱠᱷᱨᱤᱧ ᱠᱚ ᱦᱩᱭᱩᱜ ᱜᱮᱭᱟ᱾ ᱚᱱᱠᱟ ᱟᱹᱰᱤ ᱜᱚᱴᱮᱡ ᱜᱮ ᱥᱩᱥᱩᱱᱤ ᱵᱩᱨᱩ ᱫᱚᱧ ᱧᱮᱞ
ᱦᱚᱭ ᱦᱟᱭ ᱟᱠᱟ ᱞᱮᱠᱟᱢ ᱦᱮᱸ ᱚᱱᱟ ᱪᱷᱟᱰᱟ ᱵᱚᱦᱚᱜ ᱦᱚᱸ᱾ ᱵᱟᱦᱨᱮ ᱵᱚᱞᱛᱮ ᱱᱚᱶᱟ ᱠᱚᱞᱠᱟᱛᱟ ᱵᱟᱡᱟᱨ ᱠᱚᱫᱚ ᱵᱮᱱ ᱥᱮᱱ ᱵᱟᱲᱼᱟ
ᱦᱮᱸ ᱠᱚᱞᱠᱟᱛᱟ ᱵᱟᱡᱟᱨ ᱫᱚ ᱡᱟᱵ ᱪᱟᱞᱟᱣ ᱫᱚ ᱦᱩᱭᱩᱜ ᱠᱟᱱ ᱜᱮᱭᱟ ᱡᱟᱹᱥᱛᱤ ᱫᱚ ᱚᱱᱛᱮ ᱫᱚ ᱵᱟᱝ ᱠᱚᱞᱠᱟᱛᱟ ᱛᱚ ᱚᱱᱟ ᱦᱚᱸ ᱢᱮᱱ ᱜᱟᱱᱚᱜᱼᱟ ᱚᱱᱟ ᱨᱮᱱᱟᱜ ᱡᱟᱦᱟᱸ ᱦᱟᱣᱲᱟ ᱵᱤᱨᱤᱡᱽ
ᱫᱟᱫᱟ ᱱᱟᱥᱮᱱᱟᱜ ᱨᱚᱲ ᱠᱤᱛᱷᱩ ᱵᱟᱝ ᱟᱸᱧᱟᱢᱚᱜ ᱠᱟᱱ ᱛᱟᱢᱟ ᱦᱟᱸᱜ᱾
ᱦᱩᱸ ᱦᱮᱞᱚ ᱱᱤᱛᱚᱜ ᱟᱸᱡᱚᱢᱚᱜ ᱠᱟᱱᱟ?
ᱦᱚᱭ ᱢᱮᱱᱮᱫᱟᱹᱧ ᱱᱟᱥᱮᱱᱟᱜ ᱨᱚᱲ ᱠᱚ ᱜᱮᱫᱚᱜ ᱠᱟᱱᱟ ᱴᱟᱣᱟᱨ ᱦᱚᱭᱛᱚ ᱵᱟᱭ ᱧᱟᱢᱮᱼᱟ ᱦᱟᱸᱜ᱾
ᱟᱪᱷᱟ ᱟᱪᱷᱟ ᱱᱤᱛᱚᱜ ᱮᱥᱯᱚᱥᱴᱚ ᱜᱮ ᱟᱸᱡᱚᱢᱚᱜ ᱠᱟᱱᱟ
ᱢᱟᱱᱮ ᱵᱷᱤᱛᱨᱤ ᱧᱚᱜ ᱜᱮ ᱟᱸᱡᱚᱢᱚᱜ ᱠᱟᱱᱟ᱾
ᱱᱤᱛᱚᱜ ᱮᱥᱯᱚᱥᱴᱚ ᱟᱸᱡᱚᱢᱚᱜ ᱠᱟᱱᱟ ᱥᱮ ᱵᱟᱝ?
ᱦᱚᱭ ᱦᱚᱭ ᱟᱫᱚ ᱢᱟ ᱞᱟᱹᱭ ᱞᱟᱹᱭᱞᱮᱢ ᱚᱱᱟ ᱪᱮᱫ ᱠᱚᱢ ᱞᱟᱹᱭᱮᱫ ᱛᱟᱦᱮᱱᱟ ᱠᱚᱞᱠᱟᱛᱟ ᱵᱟᱡᱟᱨ ᱨᱮᱭᱟᱜ
ᱠᱚᱞᱠᱟᱛᱟ ᱵᱟᱡᱟᱨ ᱨᱮᱭᱟᱜ ᱡᱟᱦᱟᱸ ᱦᱟᱸᱜ ᱧᱩᱛᱩᱢ ᱚᱱᱟ ᱦᱟᱣᱲᱟ ᱵᱤᱨᱤᱡᱽ ᱡᱟᱦᱟᱸ ᱢᱟᱱᱮ ᱞᱟᱹᱭᱟᱠᱚ ᱚᱱᱟ ᱨᱮᱱᱟᱜ ᱱᱟᱜᱟᱢ ᱠᱚ ᱥᱮ ᱵᱟᱝᱢᱟ ᱵᱟᱨᱭᱟ ᱠᱷᱩᱱᱴᱤ ᱥᱮ ᱵᱟᱨ ᱠᱟᱛᱟᱨᱮ ᱵᱟᱨᱭᱟ ᱠᱷᱩᱱᱴᱤ ᱛᱮ ᱢᱟᱨᱟᱝ
ᱦᱟᱣᱲᱟ ᱯᱚᱞᱚᱴᱟᱜ ᱛᱤᱸᱜᱩ ᱢᱮᱱᱟᱜᱼᱟ ᱛᱮᱦᱮᱧ ᱫᱷᱟᱹᱵᱤᱡ ᱛᱮ ᱚᱱᱟ ᱫᱚ ᱢᱤᱫᱴᱟᱝ ᱟᱹᱰᱤ ᱧᱩᱢ ᱟᱱᱟᱜ ᱥᱮ ᱱᱟᱜᱟᱢ ᱟᱱᱟᱜ ᱤᱭᱟ. ᱯᱚᱞᱚ ᱥᱮ ᱵᱨᱤᱡᱽ ᱠᱟᱱᱟ ᱦᱟᱸᱜ ᱚᱱᱟ ᱨᱮᱱᱟᱜ ᱠᱟ. ᱦᱱᱤ ᱟᱹᱰᱤ ᱜᱟᱱ ᱞᱟᱹᱭ ᱞᱮᱱᱠᱷᱟᱱ ᱛᱤᱱᱟᱹᱜ ᱥᱮᱫᱟᱭ ᱦᱩᱭᱱᱟ ᱱᱚᱶᱟ ᱠᱚ ᱛᱮᱭᱟᱨᱟᱠᱟᱫ ᱠᱚ ᱢᱮᱱᱠᱷᱟᱱ ᱚᱱᱠᱟ ᱜᱮ ᱛᱤᱸᱜᱩ ᱟᱠᱟᱫᱟᱠᱤᱱ ᱚᱱᱟ ᱛᱮᱦᱮᱧ ᱫᱷᱟᱹᱵᱤᱡ ᱠᱚᱱᱚ ᱵᱟᱝ ᱠᱤᱪᱷᱩ ᱜᱮ ᱵᱟᱝ ᱦᱩᱭ ᱟᱠᱟᱱᱟ ᱡᱟᱦᱟᱸ
ᱦᱳᱭ ᱦᱳᱭ ᱜᱮ
ᱛᱟᱦᱚᱞᱮ ᱟᱢ ᱫᱚ ᱛᱟᱦᱚᱞᱮ ᱟᱢᱫᱚ ᱚᱱᱟ ᱦᱟᱣᱲᱟ ᱵᱤᱨᱤᱡ ᱫᱚᱢ ᱧᱮᱞᱟ ᱟᱠᱟᱜᱼᱟ ᱥᱮ ᱵᱟᱝ?
ᱦᱳᱭ ᱧᱮᱞ ᱫᱚ ᱦᱩᱭ ᱟᱠᱟᱱᱟ ᱦᱟᱸᱜ ᱢᱟᱱᱮ ᱢᱳᱵᱟᱭᱤᱞ ᱨᱮᱜᱮ, ᱢᱮᱫᱛᱮᱫᱚ ᱥᱟᱨᱤ ᱥᱟᱨᱤ ᱫᱚ ᱵᱟᱝ ᱧᱮᱞ ᱦᱩᱭ ᱠᱟᱱᱟ᱾ ᱟᱫᱚ ᱚᱱᱟᱞᱤᱧ ᱢᱮᱱᱮᱫᱼᱟ ᱡᱮ ᱦᱟᱣᱨᱟ ᱵᱤᱨᱤᱡ ᱫᱚ ᱢᱟᱱᱮ ᱚᱠᱚᱭ ᱠᱚ ᱵᱮᱱᱟᱣ ᱦᱚᱴᱚ ᱟᱠᱟᱫ ᱱᱚᱣᱟ ᱠᱚᱨᱮᱱᱟᱜ ᱵᱟᱰᱟᱭ ᱢᱮᱱᱟᱜᱼᱟ ᱥᱮ ᱵᱟᱹᱱᱩᱜᱼᱟ?
ᱢᱮᱱ ᱜᱟᱱᱚᱜᱼᱟ ᱡᱟᱦᱟᱸ ᱩᱱ ᱚᱠᱛᱚ ᱢᱟᱱᱮ ᱵᱟᱦᱨᱮ ᱫᱤᱥᱚᱢ ᱠᱷᱚᱱ ᱡᱟᱦᱟᱸᱭ ᱤᱝᱨᱮᱡᱽ ᱥᱮ ᱵᱨᱤᱴᱤᱥ ᱠᱚᱠᱚ ᱦᱮᱡ ᱞᱮᱱ ᱩᱱᱠᱩ ᱜᱮ ᱦᱟᱸᱜ ᱱᱚᱣᱟ ᱠᱚᱫᱚ ᱠᱚ ᱛᱮᱭᱟᱨ ᱦᱚᱴᱚ ᱠᱟᱜᱼᱟ ᱠᱚ ᱦᱟᱸᱜ ᱡᱟ ᱩᱱᱟᱹᱜ ᱵᱟᱰᱟᱭ ᱢᱮᱱᱟᱜᱼᱟ᱾
ᱦᱳᱭ ᱦᱳᱭ ᱟᱨ ᱚᱱᱟ ᱪᱷᱟᱲᱟ ᱮᱴᱟᱜ ᱢᱟᱱᱮ ᱮᱴᱟᱜ ᱥᱮᱱ ᱮᱴᱟᱜ ᱥᱮᱱ ᱵᱚᱞᱛᱮ ᱵᱟᱠᱚ ᱚᱱᱟ ᱠᱳᱞᱠᱟᱛᱟ ᱵᱟᱡᱟᱨ ᱨᱮᱱᱟᱜ ᱜᱮ ᱧᱩᱛᱩᱢᱟᱱ ᱡᱟᱭᱜᱟ ᱠᱚᱫᱚ ᱥᱮᱱ ᱦᱩᱭ ᱠᱟᱱᱟ ᱥᱮ ᱵᱟᱝ?
ᱩᱱᱟᱹᱜ ᱧᱩᱛᱩᱢ ᱟᱫᱚ ᱦᱟᱸᱜ ᱚᱱᱛᱮ ᱫᱚ ᱵᱟᱝ ᱥᱮᱱ ᱵᱟᱲᱟ ᱦᱩᱭ ᱠᱟᱱᱟ ᱛᱚ ᱚᱱᱛᱮ ᱡᱟᱭᱜᱟ ᱠᱚᱫᱚ ᱦᱟᱸᱜ ᱵᱟᱹᱧ ᱞᱟᱹᱭ ᱫᱟᱲᱮᱭᱟᱜ ᱠᱟᱱᱟ ᱦᱟᱸᱜ
ᱡᱮᱢᱚᱱ ᱱᱚᱜ ᱚᱭ ᱢᱮᱱᱟᱜᱼᱟ ᱠᱳᱞᱠᱟᱛᱟ ᱨᱮ ᱵᱷᱤᱠᱠᱴᱳᱨᱤᱭᱟ ᱢᱮᱢᱳᱨᱤᱭᱟᱞ ᱮᱰᱮᱱ ᱜᱟ ᱰᱮᱱ ᱪᱤᱲᱤᱭᱟᱠᱷᱟᱱᱟ ᱠᱚ ᱢᱮᱱᱟᱜᱼᱟ᱾
ᱦᱮᱸ ᱦᱮᱸ ᱚᱱᱠᱟ ᱟᱹᱰᱤ ᱜᱟᱱ ᱢᱟᱱᱮ ᱡᱟᱫᱩ ᱜᱷᱚᱨ ᱡᱟᱹᱫᱩ ᱚᱲᱟᱜ ᱡᱟᱦᱟᱸ ᱢᱤᱭᱩᱡᱤᱭᱟᱢ ᱠᱚ ᱢᱮᱛᱟᱜᱼᱟ, ᱚᱱᱟ ᱠᱚᱦᱚᱸ ᱟᱹᱰᱤᱜᱟᱱ ᱢᱮᱱᱟᱜᱼᱟ᱾ ᱠᱤᱱᱛᱩ ᱧᱮᱞ ᱡᱚᱝ ᱟᱹᱱᱤᱡ ᱫᱚ ᱠᱤᱱᱛᱩ ᱚᱱᱠᱟ ᱫᱚ ᱪᱟᱞᱟᱣ ᱵᱟᱝ ᱪᱟᱞᱟᱣ ᱦᱩᱭ ᱟᱠᱟᱱᱟ᱾
ᱦᱳᱭ ᱢᱟᱱᱮ ᱧᱩᱛᱩᱢ ᱧᱩᱛᱩᱢ ᱠᱚ ᱢᱮᱱᱟᱜ ᱠᱟᱫᱟ ᱥᱮ ᱟᱸᱡᱚᱢ ᱟᱹᱜᱩ ᱟᱠᱟᱫᱟ ᱥᱮ ᱠᱚ ᱞᱟᱹᱭ ᱟᱠᱟᱫᱤᱧᱟ ᱵᱷᱤᱰᱭᱳ ᱠᱚᱨᱮ ᱧᱮᱞ ᱟᱠᱟᱫ ᱟᱢ ᱵᱟᱝᱢᱟ ᱠᱳᱞᱠᱟᱛᱟ ᱵᱟᱡᱟᱨ ᱫᱟᱬᱟ ᱨᱮᱱᱟᱜ ᱢᱩᱪᱟᱹᱫ ᱵᱟᱹᱱᱩᱜ ᱠᱟᱫᱟ᱾ ᱟᱹᱰᱤᱜᱟᱱ ᱚᱱᱠᱟᱱᱟᱜ ᱢᱮᱱᱟᱜ ᱟᱠᱟᱜᱼᱟ, ᱡᱮᱢᱚᱱ ᱦᱩᱭᱩᱜ ᱠᱟᱱᱟ ᱱᱚᱼᱚᱭ ᱤᱰᱮᱱ ᱜᱟᱨᱰᱮᱱ ᱟᱨ ᱤᱭᱟᱹ ᱥᱚᱞᱴ ᱞᱮᱠ ᱠᱚ ᱢᱮᱱᱟᱜ ᱠᱟᱜᱼᱟ ᱫᱤᱭᱯᱚᱨ ᱚᱸᱰᱮ ᱜᱮ ᱠᱷᱮᱞ ᱡᱟᱭᱜᱟ ᱡᱟᱦᱟᱸ ᱠᱚ ᱢᱤᱫ ᱮᱰᱮᱱ ᱜᱟᱨᱰᱮᱱ ᱚᱰᱮ ᱠᱚ ᱠᱷᱮᱞᱳᱜ ᱛᱟᱦᱮᱱᱟ ᱟᱹᱰᱤ ᱞᱟᱹᱴᱩ ᱞᱟᱹᱴᱩ ᱱᱚᱭ ᱤᱭᱟᱹ ᱜᱟᱛᱮᱜ ᱛᱟᱦᱮᱸ ᱠᱚ ᱯᱷᱩᱴᱵᱚᱞ ᱠᱚ ᱟᱨ ᱫᱤᱭᱮᱯᱚᱨ ᱱᱚᱜᱼᱚᱭ ᱤᱭᱟᱹ ᱥᱟᱭᱮᱱᱴᱤᱥᱴ ᱥᱟᱭᱮᱱᱥ ᱥᱤᱴᱤ ᱡᱟᱦᱟᱸ ᱠᱚ ᱢᱮᱛᱟᱜᱼᱟ᱾ ᱦᱮᱸ ᱟᱨ ᱠᱤᱢᱵᱟ ᱱᱚᱜᱼᱚᱭ ᱚᱳᱣᱟᱴᱟᱨ ᱯᱟᱨᱠ ᱠᱚ ᱢᱮᱱᱟᱜ ᱟᱠᱟᱜ ᱦᱟᱸᱜ ᱢᱟᱱᱮ ᱠᱳᱞᱠᱟᱛᱟ ᱵᱟᱡᱟᱨ ᱨᱮᱱᱟᱜ ᱫᱚ ᱧᱮᱞ ᱨᱮᱱᱟᱜ ᱜᱮᱛᱚ ᱢᱩᱪᱟᱹᱫ ᱵᱟᱹᱱᱩᱜᱼᱟ ᱟᱹᱰᱤ ᱞᱟᱹᱴᱩ ᱜᱮ ᱵᱟᱡᱟᱨ ᱜᱮ᱾ ᱚᱱᱮ ᱟᱨ ᱱᱚᱜᱼᱚᱭ ᱠᱳᱞ ᱠᱟᱛᱟ ᱵᱟᱡᱟᱨ ᱨᱮ ᱢᱮᱴᱨᱳ ᱢᱮᱱᱟᱜ ᱟᱠᱟᱫ ᱠᱳᱞᱠᱟᱛᱟ ᱵᱟᱡᱟᱨ ᱨᱮᱫᱚ ᱵᱟᱝ ᱢᱟᱱᱮ ᱦᱩᱭᱩᱜ ᱠᱟᱱᱟ ᱚᱱᱟ ᱦᱟᱣᱲᱟ ᱴᱷᱮᱡ ᱫᱟᱬᱟ ᱫᱟᱬᱟ ᱛᱮᱞᱮ ᱪᱟᱞᱟᱜᱼᱟ᱾ ᱜᱚᱝᱜᱟ ᱱᱟᱹᱭ ᱞᱟᱛᱟᱨ ᱞᱟᱛᱟᱨ ᱛᱮ ᱚᱱᱟ ᱫᱚ ᱧᱮᱞ ᱦᱩᱭᱱᱟ ᱥᱮ ᱵᱟᱝ?
ᱦᱮᱸ ᱚᱱᱠᱟ ᱟᱹᱰᱤ ᱠᱤᱪᱷᱩ ᱜᱮ ᱢᱮᱱᱟᱜᱼᱟ, ᱠᱳᱞᱠᱟᱛᱟ ᱵᱟᱡᱟᱨ ᱨᱮᱱᱟᱜ ᱱᱟᱜᱟᱢᱟᱱ ᱵᱟᱡᱟᱨ ᱥᱮ ᱡᱮ ᱠᱟᱱᱟ ᱚᱸᱰᱮ ᱜᱮᱛᱚ ᱯᱳᱭᱞᱳ ᱢᱟᱱᱮ ᱴᱨᱟᱢ ᱜᱟᱹᱰᱤ ᱠᱚ ᱪᱟᱹᱞᱩ ᱞᱮᱫ ᱥᱮ ᱦᱟᱸᱜ
ᱦᱳᱭ ᱦᱳᱭ᱾
ᱴᱨᱟᱢ ᱜᱟᱹᱰᱤ ᱠᱚ ᱡᱟᱦᱟᱸ ᱯᱟᱛᱟᱞ ᱨᱮᱞ ᱵᱚᱱ ᱞᱟᱹᱭᱟ ᱠᱟᱱᱟ ᱥᱮ ᱢᱮᱴᱨᱳ ᱚᱱᱟ ᱠᱚᱦᱚᱸ ᱪᱟᱹᱞᱩ ᱟᱠᱟᱱᱟ ᱚᱸᱰᱮ ᱜᱮ ᱦᱟᱸᱜ ᱯᱳᱭᱞᱳ ᱟᱹᱰᱤ ᱠᱤᱪᱷᱩ ᱞᱟᱹᱭ ᱞᱮᱠᱷᱟᱱ ᱱᱚᱣᱟ ᱫᱚ ᱚᱥᱚᱞ ᱠᱟᱛᱷᱟ ᱫᱚ ᱡᱟᱫᱚᱵᱯᱩᱨ ᱱᱟᱜᱟᱢ ᱟᱱᱟᱜ ᱵᱟᱡᱟᱨ ᱥᱮ ᱮᱸᱦᱮ ᱮᱜ
ᱦᱳᱭ ᱦᱳᱭ ᱮᱠᱟᱞ ᱮᱠᱟᱞ ᱛᱟᱦᱚᱞᱮ ᱡᱟᱹᱯᱤᱫ ᱨᱮᱱᱟᱜ ᱫᱚ ᱠᱚ ᱯᱚᱲᱪ ᱪᱮᱫ
ᱦᱮᱸ
ᱦᱳᱭ ᱜᱚᱢᱠᱮ ᱫᱚᱦᱲᱟᱛᱤᱧ ᱠᱚᱞᱟ ᱟᱵᱤᱱ ᱠᱟᱱᱟ ᱦᱟᱸᱜ ᱳᱭᱮᱴᱤᱝ ᱨᱮ ᱛᱟᱦᱮᱱ ᱵᱮᱱ᱾